ᱦᱮᱞᱳ
ᱦᱚ
ᱪᱮᱢ ᱪᱤᱠᱟᱹᱭ ᱫᱟ?
ᱦᱮᱞᱳ
ᱦᱮᱸ ᱦᱮᱞᱳ
ᱟᱸᱡᱚᱢᱚᱜ ᱠᱟᱱᱟ ᱨᱚᱲ?
ᱦᱮᱸ ᱟᱸᱡᱚᱢᱚᱜ ᱠᱟᱱᱟ᱾
ᱦᱳᱭ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱟᱨ ᱛᱟᱦᱚᱞᱮ ᱜᱚᱝᱠᱮ ᱱᱟᱯᱟᱭ ᱵᱟᱲᱟ ᱜᱮ?
ᱦᱮᱸ ᱱᱟᱯᱟᱭ ᱜᱤ᱾
ᱚ
ᱟᱹᱵᱤᱱ ᱪᱮᱫ ᱞᱮᱠᱟ
ᱟᱞᱤᱧ ᱦᱚᱸ ᱮᱠᱷᱚᱱ ᱫᱚ ᱱᱟᱯᱟᱭ ᱵᱟᱲᱟ ᱜᱮ ᱥᱟᱶᱛᱮ ᱚᱲᱟᱜ ᱦᱚᱲ ᱠᱚᱦᱚᱸ ᱱᱟᱯᱟᱭ ᱵᱟᱲᱟ ᱜᱮ ᱜᱟᱝᱠᱮ ᱪᱮᱫ ᱵᱮᱱ ᱪᱤᱠᱟᱭ ᱫᱟ ᱱᱤᱛᱚᱜ ᱫᱚ?
ᱪᱮᱫ ᱜᱤ ᱵᱟᱝ ᱫᱩᱲᱩᱵ ᱦᱩᱭ ᱠᱟᱱᱟ
ᱟᱨ ᱡᱚᱢ ᱵᱟᱲᱟ ᱠᱚᱫᱚ ᱦᱳᱭᱱᱟ?
ᱦᱮᱸ ᱡᱚᱢ ᱵᱟᱲᱟ ᱠᱚᱫᱚ ᱦᱩᱭ ᱠᱟᱱᱟ᱾
ᱚ
ᱟᱵᱤᱱ ᱜᱮ ᱡᱚᱢ ᱟᱠᱟᱫᱟ ᱵᱤᱱ ᱥᱮ ᱵᱟᱝ?
ᱟᱹᱞᱤᱧ ᱦᱚᱸ ᱡᱚᱢ ᱵᱟᱲᱟ ᱠᱚ ᱦᱩᱭ ᱠᱟᱛᱮᱜ ᱱᱚᱜ-ᱚᱭ ᱜᱤᱛᱤᱡ ᱵᱟᱲᱟ ᱠᱚ ᱦᱩᱭ ᱟᱠᱟᱱᱟ᱾
ᱛᱟᱦᱚᱞᱮ ᱱᱟᱯᱟᱭ ᱜᱮᱭᱟ ᱵᱤᱱ?
ᱦᱮᱸ ᱜᱚᱝᱠᱮ ᱟᱹᱞᱤᱧ ᱫᱚᱞᱤᱧ ᱱᱟᱯᱟᱭ ᱜᱮᱭᱟ ᱮᱠᱷᱚᱱ ᱫᱚ᱾ ᱟᱨ ᱜᱚᱝᱠᱮ ᱟᱯᱮᱥᱮᱫ ᱫᱟᱜ ᱡᱟᱹᱲᱤ ᱠᱚᱫᱚ ᱚᱠᱟᱞᱮᱠᱟ?
ᱟᱞᱮᱥᱨᱫ ᱫᱟᱜ ᱡᱟᱹᱲᱤ ᱫᱚ ᱫᱚᱢᱮ ᱜᱮ ᱫᱟᱜ ᱡᱟᱹᱲᱤ ᱜᱮ ᱦᱩᱭᱩᱜ ᱠᱟᱱᱟ᱾
ᱫᱤᱱ ᱫᱤᱱ ᱚᱵᱚᱥᱛᱷᱟ ᱠᱚ ᱠᱷᱟᱨᱟᱯ ᱜᱮᱭᱟ᱾
ᱚ
ᱟᱨ ᱟᱯᱮ ᱚᱱᱛᱮ?
ᱟᱞᱮ ᱥᱮᱫ ᱦᱚᱸ ᱜᱚᱝᱠᱮ ᱫᱟᱜ ᱡᱟᱹᱲᱤ ᱫᱚ ᱫᱟᱜ ᱡᱟᱹᱲᱤᱭᱮᱜ ᱜᱮᱭᱟᱭ ᱢᱟᱱᱮ ᱢᱟᱫᱮᱨ ᱚᱱ ᱢᱟᱫᱮᱨ ᱦᱤᱞᱳᱜ ᱦᱚᱸ ᱮᱠᱫᱚᱢ ᱥᱮᱛᱟᱜ ᱠᱷᱚᱱ ᱟᱹᱭᱩᱵ ᱫᱷᱟᱹᱵᱤᱡ ᱯᱩᱫ ᱞᱮᱠᱟᱭ ᱫᱟᱜ ᱞᱮᱫᱟᱭ ᱟᱨ ᱛᱮᱦᱮᱧ ᱦᱚᱭ ᱫᱟᱜ ᱠᱮᱫ ᱜᱮᱭᱟ ᱵᱷᱟᱜᱤ ᱜᱮ᱾ ᱟᱫᱚ ᱱᱮᱛᱟᱨ ᱫᱟᱜ ᱫᱚ ᱫᱟᱜ ᱫᱤᱱ ᱛᱚ ᱫᱟᱜ ᱦᱚᱸ ᱫᱚᱨᱠᱟᱨ᱾ ᱵᱟᱭ ᱫᱟᱜ ᱡᱟᱲᱤ ᱞᱮᱠᱷᱟᱱ ᱪᱤᱠᱟᱹ ᱛᱮᱵᱚᱱ ᱪᱟᱥᱵᱟᱥᱟ᱾
ᱦᱮᱸ ᱪᱤᱠᱟᱹᱛᱮ ᱪᱟᱥ ᱦᱩᱭᱩᱜ-ᱟ ᱵᱟᱝ? ᱠᱟᱛᱷᱟ ᱢᱟ ᱴᱷᱤᱠ ᱜᱮ ᱛᱮᱦᱮᱱ ᱫᱟᱜ ᱞᱮᱫᱟᱭ ᱥᱮ ᱵᱟᱝ ᱚᱱᱛᱮ?
ᱦᱮᱸ
ᱦᱮᱸ
ᱞᱟᱹᱭ ᱠᱮᱫᱟ ᱜᱚᱝᱠᱮ?
ᱦᱮᱸ ᱢᱮᱱᱫᱟᱹᱧ ᱛᱮᱦᱮᱱ ᱠᱤ ᱫᱟᱜ ᱞᱮᱫᱟᱭ?
ᱦᱮᱸ ᱜᱚᱝᱠᱮ ᱞᱟᱹᱭ ᱵᱮᱱ᱾
ᱞᱟᱹᱭ ᱞᱟᱹᱭ ᱫᱟᱞᱤᱧ ᱡᱮ ᱛᱮᱦᱤᱧ ᱫᱟᱜ ᱞᱮᱫᱟᱭ ᱠᱤ?
ᱫᱟᱜ ᱫᱚ ᱱᱤᱛᱚᱜ ᱫᱚ ᱵᱟᱭ ᱫᱟᱜ ᱮᱫᱟ ᱱᱤᱛᱚᱜ ᱫᱚᱭ ᱯᱷᱟᱠ ᱟᱠᱟᱫᱟ᱾ ᱴᱟᱣᱟᱨ ᱠᱟᱹᱴᱤᱡᱮ ᱰᱤᱥᱴᱟᱯ ᱫᱚ ᱢᱚᱡᱽ ᱛᱮ ᱨᱚᱲ ᱠᱟᱱᱟ ᱟᱡᱚᱢᱚᱜ ᱠᱟᱱᱟ ᱾ ᱦᱮᱞᱳ
ᱦᱮ ᱸᱦᱮᱞᱳ ᱟᱡᱚᱢᱚᱜ ᱠᱟᱱᱟ ᱱᱤᱛᱳᱜ?
ᱦᱮᱸ ᱜᱚᱝᱠᱮ ᱟᱡᱚᱢᱚᱜ ᱠᱟᱱᱟ ᱱᱤᱛᱳᱜ ᱫᱚ᱾ ᱞᱟᱹᱭ ᱵᱮᱱ ᱜᱚᱝᱠᱮ?
ᱟᱯᱮ ᱯᱤᱱᱤᱰ ᱠᱚᱫᱚ ᱦᱩᱭ ᱟᱠᱟᱱᱟ ᱥᱮ ᱵᱟᱝ?
ᱚᱱᱮ ᱦᱳᱲᱳ ᱨᱚᱦᱳᱭ?
ᱦᱮᱸ ᱦᱮᱸ ᱟᱯᱮ ᱥᱮᱫ ᱮᱛᱚᱦᱚᱵ ᱦᱩᱭ ᱟᱠᱟᱱᱟ ᱥᱮ ᱵᱟᱝ?
ᱵᱟᱝ ᱦᱩᱲᱩ ᱨᱚᱦᱚᱭ ᱫᱚ ᱮᱛᱚᱦᱚᱵ ᱦᱩᱭᱳ ᱟᱠᱟᱱᱟ ᱱᱮᱜ-ᱮ ᱜᱮ ᱠᱚ ᱮᱦᱚᱵ ᱵᱟᱲᱟ ᱠᱮᱫᱟ ᱾ ᱚᱱᱟ ᱦᱚᱞᱟ ᱢᱟᱫᱷᱮ ᱡᱟᱦᱟᱸᱭ ᱫᱟᱜ ᱠᱮᱫ ᱚᱱᱟ ᱫᱟᱜ ᱠᱷᱚᱡ ᱜᱮ ᱦᱟᱸᱜ ᱮᱦᱚᱵ ᱵᱟᱲᱟ ᱦᱩ ᱟᱠᱟᱱᱟ ᱱᱮᱜ-ᱮ ᱢᱟᱱᱮ ᱥᱤ ᱠᱚ ᱪᱟᱹᱞᱩᱜ ᱠᱟᱱᱟ᱾ ᱠᱷᱮᱛ ᱠᱚᱠᱚ ᱯᱟᱲᱟᱜ ᱵᱟᱲᱟᱭ ᱮᱫᱟ ᱥᱤ ᱫᱟᱜ ᱠᱚ ᱾ ᱟᱨ ᱜᱚᱝᱠᱮ ᱟᱯᱮ ᱥᱮᱫ ᱫᱚ?
ᱟᱞᱮ ᱥᱮᱫ ᱦᱚᱸ ᱮᱛᱚᱦᱚᱵ ᱟᱠᱟᱱ ᱜᱮᱭᱟ ᱟᱞᱮᱫ ᱥᱮᱫ ᱠᱷᱚᱡ ᱟᱞᱮ ᱥᱮᱫ ᱫᱚᱠᱚ ᱫᱩ ᱢᱟᱱᱮ ᱫᱷᱩ ᱫᱷᱩᱨᱟᱣ ᱟᱠᱟᱱ ᱜᱮᱭᱟ ᱾ ᱛᱚ ᱟᱯᱮ ᱥᱮᱫ ᱫᱚ ᱥᱮᱨᱢᱟ ᱨᱮ ᱛᱤᱱᱟᱹᱜ ᱫᱷᱟᱣ ᱪᱟᱥ ᱵᱟᱥ ᱦᱩᱭᱩᱜ ᱜᱮᱭᱟ?
ᱟᱞᱮ ᱥᱮᱫ ᱫᱚ ᱜᱚᱝᱠᱮ ᱱᱚᱝᱠᱟ ᱥᱮᱨᱢᱟ ᱡᱟᱹᱲᱤ ᱫᱟᱜ ᱵᱷᱚᱨᱥᱟ ᱜᱮᱞᱮ ᱪᱟᱥ ᱛᱟᱦᱮᱱᱟ ᱛᱚ ᱟᱫᱚ ᱚᱱᱟᱛᱮ ᱢᱤᱫ ᱫᱷᱟᱣ ᱜᱮᱞᱮ ᱪᱟᱥ ᱛᱟᱦᱮᱱᱟ ᱢᱤᱫ ᱜᱮ ᱪᱟᱥ ᱦᱚᱸ ᱦᱩᱭᱩᱜ ᱛᱟᱦᱮᱱᱟ᱾ ᱱᱚᱜ-ᱚᱱᱮ ᱡᱚᱠᱷᱚᱱ ᱵᱚᱨᱥᱟ ᱫᱤᱱ ᱱᱮᱜ ᱱᱮᱛᱟᱨ ᱱᱤᱭᱟ ᱥᱤᱡᱤᱱ ᱜᱮ ᱡᱟ ᱪᱟᱥ ᱦᱩᱭᱩᱜ ᱛᱟᱦᱮᱱᱟ ᱤᱱᱟᱹᱜᱮ ᱾ ᱟᱨ ᱚᱱᱠᱟ ᱫᱷᱚᱨᱚᱱ ᱥᱚᱢᱚᱭ ᱠᱚᱫᱚ ᱪᱟᱥ ᱫᱚ ᱢᱟᱱᱮ ᱪᱟᱥ ᱫᱚ ᱦᱳᱭᱚᱜ ᱛᱟᱦᱮᱸᱱᱟ ᱢᱟᱱᱮ ᱥᱚᱵᱡᱤ ᱠᱚ ᱪᱟᱥ ᱦᱩᱭᱩᱜ ᱛᱟᱦᱮᱸᱱᱟ ᱱᱚᱣᱟ ᱦᱳᱲᱳ ᱫᱚ ᱵᱟᱝ ᱾ ᱟᱨ ᱜᱚᱝᱠᱮ ᱟᱯᱮᱥᱮᱫ ᱫᱚ ᱢᱟᱱᱮ ᱛᱤᱱ ᱫᱷᱟᱣ ᱠᱚ ᱪᱟᱥ ᱛᱮ?
ᱟᱞ ᱥᱮᱫ ᱫᱚ ᱵᱟᱨᱚ ᱢᱟᱥ ᱪᱟᱥ ᱜᱮᱭᱟ ᱟᱫᱚ ᱯᱮ ᱫᱷᱟᱣ ᱜᱮ ᱦᱩᱲᱩ ᱜᱮᱞᱮ ᱪᱟᱥ ᱜᱮᱭᱟ ᱟᱨ ᱵᱟᱹᱠᱤ ᱠᱚᱫᱚ ᱮᱸ ᱥᱚᱵᱡᱤ ᱠᱚ ᱯᱷᱚᱥᱚᱞᱠᱩ ᱪᱟᱥ ᱦᱩᱭᱩᱜ ᱜᱮᱭᱟ ᱾
ᱚ ᱾ ᱚᱱᱟ ᱫᱷᱚᱨᱚᱱ ᱠᱚ ᱥᱚᱢᱚᱭ ᱥᱮ ᱮᱴᱟᱜ ᱠᱚ ᱥᱚᱢᱚᱭ ᱪᱮᱫ ᱪᱮᱫ ᱟᱱᱟᱡ ᱠᱚᱯᱮ ᱪᱟᱥ ᱜᱮᱭᱟ ᱚᱱᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜ ᱠᱮᱭᱟ?
ᱢᱟᱱᱮ ᱱᱤᱭᱟᱹ ᱫᱷᱟᱣ ᱫᱚ ᱦᱩᱲᱩ ᱜᱮᱞᱮ ᱪᱟᱥᱟ ᱟᱫᱚ ᱱᱤᱭᱟᱹ ᱞᱟᱦᱟ ᱡᱮᱴᱟ ᱪᱟᱥ ᱦᱩᱭᱱᱟ ᱦᱩᱲᱩ ᱢᱟᱱᱮ ᱾ ᱱᱤᱭᱟᱹ ᱞᱟᱦᱟ ᱫᱚ ᱠᱤᱪᱷᱩ ᱯᱟᱴ ᱟᱨ ᱡᱚᱱᱰᱨᱟ ᱪᱟᱥ ᱦᱩᱭ ᱞᱮᱱᱟ ᱾ ᱟᱫᱚ ᱠᱤᱪᱷᱩ ᱠᱤᱪᱷᱩ ᱦᱚᱲ ᱚᱠᱚᱭ ᱠᱚᱫᱚ ᱦᱩᱲᱩ ᱠᱚ ᱨᱚᱦᱚᱭ ᱜᱮᱭᱟ ᱚᱠᱚᱭ ᱠᱚ ᱠᱤᱪᱷᱩ ᱡᱚᱱᱰᱨᱟ ᱯᱟᱴ ᱠᱚᱠᱚ ᱨᱚᱦᱚᱭ ᱜᱮᱭᱟ ᱾
ᱚ ᱾
ᱟᱨᱚ ᱱᱚᱜᱚᱭ ᱯᱷᱟᱹᱜᱩᱱ ᱯᱷᱟᱹᱜᱩᱱ ᱯᱷᱟᱹᱜᱩᱱ ᱯᱷᱟᱜ ᱢᱟᱜ ᱪᱟᱸᱫ ᱵᱚᱞᱚ ᱞᱮᱱᱠᱷᱟᱱ ᱡᱮᱴᱟ ᱾ ᱡᱮᱴᱟ ᱰᱤ ᱟᱸᱻ ᱟᱨ ᱰᱤᱥᱮᱢᱵᱚᱨ ᱢᱩᱪᱟᱹᱜ ᱢᱩᱪᱟᱹᱜ ᱚᱠᱛᱚ ᱡᱚᱚᱱ ᱵᱚᱲᱚ ᱟᱥᱮ ᱾ ᱚᱱᱟ ᱵᱚᱞ ᱥᱟᱶ ᱥᱟᱶᱛᱮᱜᱮ ᱚᱱᱮ ᱮ ᱛᱩᱲᱤ ᱠᱚ ᱪᱟᱥ ᱦᱩᱭᱩᱜᱼᱟ ᱥᱟᱶᱛᱮ ᱛᱩᱲᱤ ᱠᱚ ᱛᱟᱯᱚᱨ ᱟᱵᱟᱨ ᱦᱩᱲᱩ ᱨᱚᱦᱚᱭ ᱦᱩᱭᱩᱜᱼᱟ ᱾ ᱜᱟᱪᱷᱤ ᱠᱚ ᱟᱯᱷᱚᱨ ᱦᱩᱭᱩᱜ-ᱟ ᱜᱟᱪᱷᱤ ᱠᱚ ᱟᱯᱷᱚᱨ ᱠᱟᱛᱮ ᱟᱵᱟᱨ ᱦᱩᱲᱩ ᱨᱚᱦᱚᱭ ᱦᱩᱭᱩᱜ ᱜᱮᱭᱟ ᱢᱟᱱᱮ ᱚᱱᱠᱟ ᱚᱱᱟ ᱫᱚ ᱯᱮ ᱫᱷᱟᱣ ᱦᱩᱭᱩᱜᱼᱟ ᱱᱤᱭᱟᱹ ᱫᱷᱟᱣ ᱦᱩᱭ ᱮᱱᱟ ᱾ ᱱᱤᱭᱟᱹ ᱫᱷᱟᱶ ᱦᱩᱲᱩ ᱦᱩᱭᱩᱜ ᱦᱩᱲᱩ ᱞᱮ ᱨᱚᱦᱚᱭᱟ ᱥᱟᱶᱛᱮ ᱱᱤᱭᱟᱹ ᱱᱤᱭᱟᱹ ᱱᱚᱭᱟ ᱱᱤᱭᱟᱹ ᱠᱤᱪᱷᱩ ᱫᱤᱱ ᱦᱩᱲᱩ ᱠᱚ ᱵᱤᱞᱤ ᱠᱟᱛᱮᱜ ᱜᱮᱫ ᱠᱟᱛᱮᱜ ᱟᱵᱟᱨ ᱢᱤᱫ ᱫᱷᱟᱣ ᱞᱮ ᱨᱚᱦᱚᱭᱟ ᱾ ᱫᱩᱨᱜᱟ ᱯᱩᱡᱟ ᱟ ᱥᱩᱨ ᱥᱩᱨᱩ ᱮᱛᱚᱦᱚᱵ ᱪᱟᱵᱟ ᱪᱟᱵᱟ ᱥᱟᱶ ᱛᱮᱜᱮ ᱦᱩᱲᱩ ᱜᱮᱫ ᱠᱚ ᱠᱚᱢᱯᱞᱤᱴᱚᱜᱼᱟ ᱾ ᱢᱟᱱᱮ ᱯᱩᱨᱟ ᱪᱟᱵᱟᱜᱼᱟ ᱾
ᱚ ᱾ ᱟᱞᱮ ᱥᱮᱫ ᱫᱚ ᱜᱚᱢᱠᱮ ᱢᱟᱱᱮ ᱢᱤᱫ ᱥᱚᱢᱚᱭ ᱜᱮ ᱢᱟᱥᱮ ᱢᱤᱫ ᱫᱷᱟᱣ ᱜᱮ ᱵᱚᱪᱷᱚᱨ ᱫᱤᱱ ᱨᱮ ᱢᱤᱫ ᱫᱷᱟᱣ ᱜᱮ ᱚᱱᱠᱟ ᱦᱩᱲᱩ ᱪᱟᱥ ᱫᱚ ᱦᱳᱭᱚᱜ ᱛᱟᱦᱮᱱᱟ ᱟᱨ ᱟᱨ ᱵᱟᱠᱤ ᱥᱚᱢᱚᱭ ᱫᱚ ᱱᱚᱝᱠᱟ ᱥᱚᱵᱡᱤ ᱠᱚ ᱪᱟᱥ ᱦᱩᱭᱩᱜ ᱛᱟᱦᱮᱸᱱᱟ ᱡᱮᱞᱮᱠᱟ ᱱᱚᱜᱼᱚᱭ ᱦᱟᱸᱜ ᱦᱳᱲᱳ ᱠᱚ ᱤᱨ ᱵᱟᱲᱟᱛᱮᱫ ᱚᱱᱟ ᱯᱩᱥ ᱢᱟᱜᱽ ᱵᱚᱸᱜᱟ ᱥᱮᱫ ᱛᱮᱫᱚ ᱛᱩᱲᱤ ᱠᱚᱞᱮ ᱮᱨ ᱛᱟᱦᱮᱸᱱᱟ ᱾ ᱛᱩᱲᱤ, ᱠᱷᱚᱥᱞᱟ, ᱛᱤᱞᱢᱤᱧ ᱾ ᱱᱚᱭᱟ ᱠᱚ ᱮᱨ ᱦᱩᱭᱩᱜ ᱛᱟᱦᱮᱱᱟ ᱾ ᱛᱟᱨᱯᱚᱨ ᱚᱱᱟ ᱠᱚ ᱤᱨ ᱨᱟᱠᱟᱵ ᱵᱟᱲᱟ ᱠᱟᱛᱮᱫ ᱟᱨᱚ, ᱥᱚᱵᱽᱡᱤ ᱠᱚ ᱪᱟᱥ ᱦᱳᱭᱳᱜ ᱛᱟᱦᱮᱱᱟ᱾ ᱡᱮᱞᱮᱠᱟ ᱚᱱᱟ ᱯᱚᱴᱚᱞ, ᱡᱷᱤᱸᱜᱟᱹ, ᱠᱚᱸᱰᱦᱟ, ᱱᱚᱣᱟ ᱠᱚ ᱟᱨ ᱟᱨ ᱨᱟᱵᱟᱝ ᱫᱤᱱ ᱨᱟᱵᱟᱝ ᱫᱤᱱ ᱫᱚ ᱵᱤᱞᱟᱹᱛᱤ ᱠᱚ ᱵᱤᱞᱟᱹᱛᱤ ᱟᱜ ᱵᱤᱞᱟᱹᱛᱤ, ᱥᱳᱥᱟ ᱜᱟᱡᱚᱨ ᱟᱨᱚ ᱵᱮᱸᱜᱟᱲ, ᱯᱟᱞᱚᱝ ᱟᱲᱟᱜ, ᱯᱩᱝᱠᱷᱟᱹ ᱟᱲᱟᱜ, ᱱᱤᱭᱟᱹ ᱠᱚ ᱪᱟᱥ ᱦᱳᱭᱩᱜ ᱛᱟᱦᱮᱱᱟ᱾ ᱟᱨ ᱱᱮᱜ ᱮ ᱱᱮᱛᱟᱨ ᱫᱤᱱ ᱫᱚ ᱞᱮ ᱪᱟᱥ ᱛᱟᱦᱮᱱᱟ ᱜᱷᱩᱴᱩ ᱠᱚᱨᱮ᱾ ᱜᱷᱟᱸᱜᱨᱟ, ᱠᱟᱞᱞᱟ, ᱡᱚᱱᱰᱨᱟ, ᱵᱟᱡᱽᱲᱟ ᱱᱚᱜ ᱮ ᱱᱤᱭᱟᱹ ᱠᱚ ᱮᱠᱷᱚᱱ ᱫᱤᱱ ᱫᱚ ᱢᱟᱱᱮ ᱜᱷᱩᱴᱩ ᱜᱷᱩᱴᱩ ᱡᱟᱭᱜᱟ ᱠᱚᱨᱮ ᱪᱟᱥ ᱛᱟᱦᱮᱱᱟ᱾ ᱠᱷᱮᱛ ᱠᱚᱨᱮᱫ ᱫᱚ ᱵᱟᱝ ᱪᱟᱥ ᱟᱠᱟᱱᱟ ᱮᱠᱷᱚᱱ ᱫᱚ ᱢᱟᱱᱮ ᱡᱟᱨᱠᱟᱜ-ᱟ᱾ ᱟᱞᱮ ᱥᱮᱫ ᱫᱚ ᱟᱫᱚ ᱜᱷᱩᱴᱩ ᱜᱷᱩᱴᱩ ᱡᱟᱦᱟᱸ ᱠᱚ ᱢᱮᱱᱟ ᱜᱚᱰᱟ ᱧᱚᱜ ᱛᱷᱚᱯᱷᱟ ᱠᱚᱨᱮ ᱱᱮᱭᱟᱹ ᱠᱚᱨᱮ ᱪᱟᱥ ᱦᱳᱭᱳᱜ ᱛᱟᱦᱮᱱᱟ᱾
ᱛᱟᱦᱚᱞᱮ ᱟᱹᱰᱤ-ᱟᱹᱰᱤ ᱟᱹᱰᱤ-ᱟᱹᱰᱤ ᱜᱟ ᱟᱹᱰᱤ ᱠᱤᱪᱷᱩ ᱜᱤ ᱪᱟᱥ ᱵᱟᱥ ᱫᱚ ᱦᱩᱭᱩᱜ ᱜᱮᱭᱟ᱾
ᱦᱮᱸ ᱜᱚᱝᱠᱮ ᱪᱟᱥ ᱵᱟᱥ ᱞᱟᱹᱭ ᱛᱮᱫᱚ ᱢᱟᱱᱮ ᱯᱨᱮᱭ ᱥᱟᱱᱟᱢ ᱞᱮᱠᱟᱱᱟᱜ ᱟᱱᱟᱡᱽ ᱯᱟᱹᱛᱤ ᱜᱮ ᱪᱟᱥ ᱫᱚ ᱦᱳᱭᱳᱜ ᱛᱟᱦᱮᱱᱟ᱾ ᱠᱤᱱᱛᱷᱩ ᱟᱫᱚ ᱚᱝᱠᱟ ᱚᱲᱟᱜ ᱨᱮ ᱡᱚᱢ ᱥᱩᱢᱩᱝ ᱞᱮᱠᱟ ᱜᱮ᱾
ᱛᱚ ᱟᱯᱮ ᱠᱚᱫᱚ ᱱᱮ ᱪᱟᱥ ᱤᱭᱟᱹ ᱠᱤᱪᱷᱩ ᱠᱚ ᱪᱟᱥ ᱡᱮ ᱦᱩᱭᱩᱜ ᱠᱟᱱ ᱮᱸ ᱥᱚᱵᱽᱡᱤ ᱯᱷᱚᱥᱚᱞ ᱠᱚ, ᱛᱚ ᱫᱟᱜ ᱵᱮᱵᱚᱥᱛᱷᱟ ᱪᱮᱫ ᱞᱮᱠᱟ ᱢᱮᱱᱟᱜ-ᱟ, ᱟᱯᱮ ᱚᱱᱟ ᱠᱷᱮᱛ ᱵᱟᱹᱭᱦᱟᱹᱲ ᱠᱚᱨᱮ?
ᱫᱟᱜ ᱵᱮᱵᱚᱥᱛᱟ ᱫᱚ ᱜᱚᱝᱠᱮ ᱚᱝᱠᱟ ᱫᱚ ᱵᱟᱹᱱᱩᱜ ᱟᱠᱟᱫᱟ᱾ ᱢᱟᱱᱮ ᱱᱚᱣᱟ ᱜᱟᱹᱰᱭᱟᱹ ᱨᱮ ᱡᱟᱦᱟᱸ ᱛᱤᱱᱟᱹᱜ ᱫᱟᱜ ᱛᱟᱦᱮᱱᱟ ᱚᱱᱟ ᱵᱷᱚᱨᱥᱟ ᱜᱮ, ᱛᱟᱥ ᱦᱳᱭᱳᱜ ᱛᱟᱦᱮᱱᱟ᱾ ᱟ ᱟᱫᱚ ᱚᱱᱟᱛᱮ ᱩᱱᱟᱹᱜ ᱫᱚ ᱩᱱᱟᱹᱜ ᱡᱟᱹᱥᱛᱤ ᱫᱚ ᱵᱟᱝ ᱪᱟᱥ ᱦᱳᱭᱳᱜ ᱛᱟᱦᱮᱱ ᱜᱮᱭᱟ᱾ ᱢᱟᱱᱮ ᱚᱲᱟᱜ ᱨᱮ ᱥᱩᱢᱩᱝ ᱞᱮᱠᱟ ᱜᱮ ᱪᱟᱥ ᱦᱳᱭᱳᱜ ᱛᱟᱦᱮᱱᱟ ᱜᱟᱹᱰᱭᱟᱹ ᱵᱷᱚᱨᱥᱟ
ᱚ ᱢᱟᱱᱮ ᱚᱲᱟᱜ ᱞᱟᱹᱜᱤᱫ ᱡᱚᱢ ᱞᱮᱠᱟ ᱪᱟᱥ ᱪᱟᱥ ᱵᱟᱥ ᱦᱩᱭᱩᱜ ᱜᱮᱭᱟ ᱛᱟᱹᱭ ᱥᱮ ᱵᱟᱝ
ᱦᱳᱭ ᱚᱲᱟᱜ ᱨᱮ ᱡᱚᱢ ᱵᱟᱲᱟ ᱞᱮᱠᱟ ᱜᱮ ᱪᱟᱥ ᱦᱳᱭᱳᱜ ᱛᱟᱦᱮᱱᱟ᱾ ᱚᱝᱠᱟ ᱟᱹᱠᱷᱨᱤᱧ ᱞᱮᱠᱟ ᱫᱚ ᱵᱟᱝ, ᱚᱝᱠᱟ ᱞᱟᱹᱴᱩ ᱜᱟᱰᱟ ᱠᱚᱦᱚᱸ ᱵᱟᱹᱱᱩᱜ ᱟᱠᱟᱫᱟ ᱟᱨ ᱟᱨ ᱱᱟᱹᱭ ᱠᱚᱦᱚᱸ ᱵᱟᱹᱱᱩᱜ ᱟᱠᱟᱫᱟ ᱛᱚ ᱚᱝᱠᱟ ᱫᱟᱜ ᱨᱮᱱᱟᱜ ᱢᱟᱱᱮ ᱩᱱᱟᱹᱜ ᱥᱩᱵᱤᱛᱟ ᱵᱟᱹᱱᱩᱜ ᱟᱠᱟᱛ ᱛᱮ ᱚᱲᱟᱜ ᱨᱮ ᱢᱚᱛᱚ ᱞᱟᱹᱜᱤᱫ ᱜᱮ ᱪᱟᱥ ᱦᱳᱭᱳᱜ ᱛᱟᱦᱮᱱᱟ᱾ ᱟᱯᱮ ᱥᱮᱫ ᱫᱚ ᱜᱚᱝᱠᱮ ᱫᱟᱜ ᱠᱚᱨᱮᱱᱟᱜ ᱵᱮᱵᱚᱥᱛᱷᱟ ᱠᱚᱫᱚ ᱚᱠᱟ ᱞᱮᱠᱟ ᱢᱮᱱᱟᱜ ᱛᱮ?
ᱟᱞᱮ ᱥᱮᱱᱟᱜ ᱫᱟᱜ ᱵᱮᱵᱚᱥᱛᱷᱟ ᱫᱚ ᱵᱷᱟᱹᱜᱤ ᱜᱮ ᱢᱮᱱᱟᱜ-ᱟ ᱠᱷᱮᱛ-ᱠᱷᱮᱛ- ᱠᱷᱮᱛ ᱵᱟᱹᱫᱽ ᱠᱷᱮᱛ ᱵᱟᱹᱫᱽ ᱢᱟᱱᱮ ᱠᱷᱮᱛ ᱵᱟᱹᱫᱽ ᱠᱚᱨᱮ ᱜᱮ ᱢᱟᱱᱮ ᱫᱟᱜ ᱵᱮᱵᱚᱥᱛᱷᱟ ᱡᱚᱛᱚ ᱠᱤᱪᱷᱩ ᱢᱮᱱᱟᱜ-ᱟ᱾
ᱡᱮᱢᱚᱱ ᱡᱮᱛᱟ ᱠᱟᱨᱮᱱ ᱠᱚᱦᱚᱸ ᱢᱮᱱᱟᱜ-ᱟ, ᱠᱟᱨᱮᱱ ᱠᱚ ᱠᱷᱮᱛ-ᱠᱷᱮᱛ ᱛᱮᱜᱮ ᱪᱟᱞᱟᱣ ᱟᱠᱟᱱᱟ᱾ ᱥᱟᱶᱛᱮ ᱡᱮᱛᱟ ᱞᱟᱭᱤᱱ ᱛᱮ ᱡᱮᱛᱟ ᱢᱚᱴᱚᱨ ᱠᱚ ᱞᱟᱹᱭᱟ ᱵᱟᱝ ᱫᱟ ᱯᱟᱢᱯ ᱠᱚ ᱪᱟᱹᱞᱩᱭ ᱦᱳᱭ ᱤᱝᱠᱟ ᱥᱤᱥᱴᱟᱢ ᱫᱟᱜ ᱵᱮᱵᱚᱥᱛᱷᱟ ᱢᱮᱱᱟᱜ ᱟᱠᱟᱫᱟ᱾
ᱚᱦ ᱢᱟᱱᱮ ᱢᱚᱴᱚᱨ ᱛᱮ ᱫᱟᱜ ᱨᱟᱠᱟᱜ-ᱟ?
ᱦᱮᱸ ᱚᱱᱟ ᱢᱚᱴᱚᱨ ᱠᱷᱚᱡ ᱤᱭᱟᱹ ᱫᱟᱜ ᱠᱚ ᱟᱲᱟᱜᱟ, ᱯᱟᱭᱤᱯ ᱠᱚ ᱟᱲᱟᱜᱟ ᱟᱨ ᱰᱨᱤᱞ ᱟᱨ ᱚᱱᱮ ᱡᱮᱛᱟ ᱠᱷᱮᱛ ᱨᱮᱱᱟᱜ ᱱᱟᱞᱟ ᱞᱮᱠᱟ ᱢᱚᱸᱡᱽ ᱜᱮᱠᱚ ᱡᱩᱛᱟ ᱚᱝᱠᱟ ᱜᱮ ᱡᱚᱛᱚ ᱡᱚᱛᱚ ᱢᱟᱱᱮ ᱠᱷᱮᱛ ᱨᱮᱜᱮ ᱫᱟᱜ ᱪᱟᱵᱟᱜ-ᱟ ᱦᱟᱸᱜ ᱢᱟᱱᱮ ᱫᱟᱜ ᱨᱮ ᱠᱚ ᱮᱢᱟ᱾
ᱚ ᱢᱟᱱᱮ ᱥᱤᱭᱟᱹᱲ ᱥᱤᱭᱟᱹᱲ ᱛᱮ ᱱᱟᱞᱟ ᱠᱚ ᱤᱫᱤᱣ ᱟᱠᱟᱣᱫᱟ᱾ ᱟᱫᱚ ᱡᱟᱦᱟᱭᱟᱜ ᱫᱟᱜ ᱫᱚᱨᱠᱟᱨ ᱩᱱᱤ ᱟᱭᱟᱜ ᱠᱷᱮᱛ ᱛᱮ ᱵᱟᱜᱟᱣ ᱠᱷᱟᱹᱲ ᱠᱮᱜ ᱜᱮ᱾
ᱦᱮᱸ ᱟᱭᱟᱜ ᱠᱷᱮᱛ ᱛᱮ ᱪᱟᱞᱟᱜ, ᱪᱟᱞᱟᱜ-ᱟ ᱪᱟᱞᱟᱣ ᱛᱮᱜᱮ ᱛᱟᱦᱮᱱᱟ᱾
ᱚ
ᱱᱤᱝᱠᱟ ᱟᱞᱮ ᱥᱮᱫ ᱫᱚ ᱵᱮᱵᱚᱥᱛᱷᱟ ᱢᱮᱱᱟᱜ-ᱟ ᱟᱫᱚ, ᱚᱱᱟ ᱠᱷᱟᱹ ᱥᱮ ᱟᱞᱮ ᱥᱮᱜ ᱫᱚ ᱫᱟᱜ ᱨᱮᱱᱟᱜ ᱚᱵᱷᱟᱵᱽ ᱵᱟᱹᱱᱩᱜ-ᱟ ᱵᱟᱨᱚ ᱢᱟᱥ ᱜᱮ ᱪᱟᱥ ᱦᱩᱭᱩᱜ-ᱟ᱾
ᱛᱚ ᱜᱚᱝᱠᱮ ᱢᱟᱱᱮ ᱚᱲᱟᱜ ᱨᱮ ᱡᱚᱢ ᱥᱩᱢᱩᱝ ᱞᱮᱠᱟ ᱦᱮᱸ ᱜᱚᱝᱠᱮ᱾
ᱞᱟᱹᱭ ᱵᱤᱱ ᱪᱮᱫ ᱵᱤᱱ ᱞᱟᱹᱭ ᱫᱟ?
ᱚᱲᱟᱜ ᱨᱮ ᱡᱚᱢ ᱥᱩᱢᱩᱝ ᱞᱮᱠᱟ ᱜᱮᱯᱮ ᱪᱟᱥ-ᱟ ᱥᱮ ᱚᱱᱟ ᱟᱹᱠᱷᱨᱤᱧ ᱞᱮᱠᱟ ᱦᱚᱸ ᱯᱮ ᱪᱟᱥ ᱛᱟᱦᱮᱱᱟ᱾
ᱡᱚᱢ ᱥᱩᱱᱩᱜ ᱞᱮᱠᱟ ᱜᱮ ᱪᱟᱥ ᱦᱚᱸ ᱜᱟᱱᱚᱜ ᱜᱮᱭᱟ ᱟᱫᱚ ᱞᱟᱹ ᱚᱠᱚᱭ ᱠᱚᱫᱚ ᱱᱤᱡᱮ ᱞᱟᱹᱜᱤᱜ ᱦᱚᱸᱠᱚ ᱪᱟᱥ-ᱟ, ᱥᱟᱣ ᱛᱮ ᱟᱹᱠᱷᱨᱤᱧ ᱞᱟᱹᱜᱤ ᱦᱚᱸ᱾ ᱪᱮᱫᱟᱜ ᱥᱮ ᱚᱠᱚᱭ ᱠᱚ ᱟᱠᱚ ᱢᱟᱱᱮ ᱥᱟᱸᱜᱮ, ᱥᱟᱸᱜᱮ ᱡᱟᱦᱟᱭ ᱰᱷᱮᱨ ᱢᱟᱱᱮ ᱠᱷᱮᱛ ᱢᱮᱱᱟᱜ ᱮᱸᱻ ᱟᱹᱠᱷᱨᱤᱧᱟ᱾
ᱚ ᱚᱱᱟ ᱥᱚᱢᱚᱭ ᱥᱚᱢᱚᱭ ᱪᱮᱛᱟᱱ ᱮ ᱱᱤᱨᱵᱷᱚᱨᱟ ᱡᱟᱦᱟᱭᱟᱜ ᱥᱚᱢᱚᱭ ᱢᱮᱱᱟᱜ-ᱟ ᱩᱱᱤ ᱫᱚ ᱡᱟᱹᱥᱛᱤ ᱧᱚᱜ ᱮ ᱪᱟᱥ-ᱟ᱾ ᱟᱨ ᱡᱟᱦᱟᱭᱟᱜ ᱥᱚᱢᱚᱭ ᱵᱟᱹᱱᱩᱜ ᱛᱟᱭᱟ ᱩᱱᱤ ᱫᱚ ᱚᱲᱟᱜ ᱨᱮ ᱢᱚᱛᱚᱡ ᱞᱟᱜᱤᱫ ᱮ ᱪᱟᱥ-ᱟ᱾
ᱦᱚᱸ᱾ ᱟᱨ ᱚᱠᱚᱭ ᱟᱨ ᱚᱠᱚᱭ ᱠᱚ ᱨᱮᱸᱜᱮᱡᱽ ᱦᱚᱲ ᱠᱚ ᱟᱠᱚ ᱞᱟᱹᱜᱤᱫ ᱪᱮᱫ ᱞᱮᱠᱟ ᱟᱠᱚᱣᱟᱜ ᱠᱷᱮᱛ ᱢᱮᱱᱟᱜ᱾ ᱟᱠᱚ, ᱟᱠᱚ ᱞᱟᱹᱜᱤᱫ ᱠᱚ ᱪᱟᱥ ᱡᱚᱱᱚᱜ-ᱟ᱾
ᱚᱱᱮ ᱚᱱᱠᱟ᱾
ᱡᱟᱦᱟᱭ ᱠᱚ ᱠᱟᱛᱮᱫ ᱢᱟᱨᱟᱝ ᱪᱟᱥ ᱧᱚᱜ ᱠᱷᱟᱱ ᱡᱟᱦᱟ
ᱦᱮᱸ, ᱦᱮᱸ᱾
ᱚ ᱟᱞᱮ ᱥᱮᱫ ᱫᱚ ᱚᱱᱟ ᱫᱟᱜ ᱵᱟᱹᱱᱩᱜ ᱛᱮᱜᱮ ᱚᱱᱠᱟ ᱫᱚ ᱪᱟᱥ ᱵᱟᱝ ᱦᱳᱭᱳᱜ ᱛᱮᱦᱮᱱᱟ᱾ ᱵᱟᱝ ᱠᱷᱟᱱ ᱫᱚ ᱥᱚᱢᱚᱭ ᱠᱚᱫᱚ ᱛᱟᱦᱮᱱ ᱜᱮᱭᱟ ᱫᱷᱚᱨᱚᱱ ᱥᱚᱢᱚᱭ ᱫᱚ᱾ ᱟᱫᱚ ᱫᱟᱜ ᱠᱚ ᱨᱮᱱᱟᱜ ᱟᱱᱟᱴ ᱠᱷᱟᱹᱛᱤᱨ ᱛᱮ ᱚᱱᱟ ᱠᱚ ᱪᱟᱥ ᱵᱟᱝ ᱦᱳᱭᱳᱜ ᱛᱟᱦᱮᱱᱟ᱾
ᱫᱟᱜ ᱠᱚ ᱨᱮᱱᱟᱜ ᱟᱱᱟᱴ ᱠᱷᱟᱹᱛᱤᱨ ᱛᱮᱜᱮ ᱪᱟᱥ ᱵᱟᱥ ᱵᱷᱟᱹᱜᱤ ᱵᱟᱝ ᱦᱳᱭᱳᱜ ᱛᱟᱦᱮᱱᱟ ᱦᱮ ᱵᱟᱝ?
ᱦᱳᱭ ᱜᱚᱝᱠᱮ ᱾ ᱟᱫᱚ ᱛᱟᱛᱷᱚ ᱟᱫᱚᱢ ᱦᱚᱲ ᱠᱚᱫᱚ ᱢᱟᱱᱮ ᱟᱠᱚᱣᱟᱜ ᱱᱤᱡᱮᱥᱚ ᱜᱟᱹᱰᱭᱟᱹ ᱢᱮᱱᱟᱜ ᱛᱟᱠᱚᱣᱟ ᱾ ᱛᱚ ᱠᱚ ᱪᱟᱥ ᱵᱟᱲᱟᱭ ᱛᱟᱦᱮᱱ ᱜᱮᱭᱟ ᱾ ᱢᱟᱱᱮ ᱢᱟᱱᱮ ᱵᱟᱨᱭᱟ ᱜᱟᱱ ᱥᱚᱵᱽᱡᱤ ᱠᱚ ᱪᱟᱥ ᱠᱮᱜ ᱜᱮ ᱦᱚᱭ ᱛᱚ ᱠᱟᱞᱞᱟ᱾ ᱟᱨ ᱵᱮᱸᱜᱟᱲ ᱟᱸᱻ ᱵᱟᱠᱷᱟᱡ ᱤᱭᱟᱹ ᱠᱟᱞᱞᱟ ᱟᱨ ᱡᱷᱤᱸᱜᱟᱹ ᱱᱚᱝᱠᱟ ᱵᱟᱨᱭᱟ ᱜᱟᱱ᱾ ᱟᱫᱚ ᱡᱟᱹᱥᱛᱤ ᱧᱚᱜ ᱠᱚ ᱪᱟᱥ ᱠᱮᱫ ᱜᱮ ᱡᱟᱦᱟᱭᱟᱜ ᱚᱱᱟ ᱱᱤᱡᱮᱥᱚ ᱜᱟᱹᱰᱭᱟᱹ ᱢᱮᱱᱟᱜ ᱟᱠᱟᱫᱟ᱾ ᱩᱱᱠᱩ ᱫᱚᱠᱚ ᱢᱮᱱᱟ ᱪᱮᱫ ᱟᱞᱮ ᱫᱚ ᱟᱞᱮ ᱜᱟᱹᱰᱭᱟ ᱨᱮᱱᱟᱜ ᱫᱟᱜ ᱞᱮ ᱟᱡᱮᱫ ᱨᱮᱦᱚᱸ ᱢᱟᱱᱮ ᱴᱷᱤᱠᱟᱹᱱ ᱜᱮᱭᱟ᱾ ᱟᱨ ᱡᱟᱦᱟ ᱢᱟᱱᱮ ᱡᱟᱦᱟ ᱥᱟᱱᱟᱢ ᱟᱛᱳ ᱦᱚᱲᱟᱜ ᱜᱟᱹᱰᱭᱟᱹ ᱥᱮ ᱢᱟᱱᱮ ᱡᱟᱦᱟ ᱜᱟᱹᱰᱭᱟᱹ ᱨᱮ ᱡᱷᱚᱛᱚ ᱦᱚᱲ ᱠᱚ ᱯᱟᱭᱨᱟᱜ-ᱟ᱾ ᱚᱱᱟ ᱜᱟᱹᱰᱭᱟᱹ ᱨᱮᱱᱟᱜ ᱛᱚ ᱫᱟᱜ ᱫᱚ ᱩᱱᱟᱹᱜ ᱫᱚ ᱵᱟᱢ ᱟᱸᱡᱮᱫ ᱫᱟᱲᱮᱜ-ᱟ ᱾ ᱪᱮᱫᱟᱜ ᱥᱮ ᱟᱵᱚᱣᱟᱜ